ᱮ ᱜᱚᱝᱠᱮ᱾
ᱦᱮᱸ ᱡᱚᱦᱟᱨ ᱜᱮ ᱜᱚᱝᱠᱮ᱾
ᱪᱮᱫ ᱠᱚ ᱵᱤᱱ ᱪᱤᱠᱟᱹ ᱵᱟᱲᱟᱭ ᱫᱟ?
ᱮᱸ ᱚᱲᱟᱜ ᱨᱮ ᱜᱮ ᱟᱫᱚ ᱛᱚᱯᱮ ᱪᱤᱠᱟ ᱦᱮᱱᱟᱜ ᱵᱤᱱᱟ ᱞᱟᱹᱭ ᱵᱤᱱ?
ᱦᱮᱸ ᱜᱚᱝᱠᱮ ᱵᱷᱟᱜᱤ ᱜᱮ ᱟᱯᱮ ᱥᱮᱱ ᱫᱟᱜᱮᱫᱟᱭ ᱜᱚᱝᱠᱮ?
ᱮ ᱦᱮᱸ ᱱᱤᱛᱚᱜ ᱡᱚᱨᱚᱭ ᱛᱤᱜ ᱮ ᱟᱫᱚ ᱟᱹᱥᱳᱲ ᱟᱠᱟᱫᱟᱭ ᱱᱤᱛᱚᱜ ᱫᱚ᱾
ᱟᱪᱪᱷᱟ ᱟᱪᱪᱷᱟ᱾ ᱟᱞᱮ ᱥᱮᱫ ᱦᱚᱸ ᱫᱟᱜ ᱮᱫᱟ ᱟᱫᱚ ᱳᱭ ᱦᱮᱱᱟᱝ ᱤᱭᱟᱹ ᱨᱮ ᱟᱨᱟᱢᱵᱚ ᱠᱟᱜ-ᱟ ᱛᱤᱱᱴᱟ ᱠᱚᱥᱮᱱ ᱱᱤᱛ ᱦᱚᱸ ᱫᱟᱜᱮᱜ-ᱟ᱾
ᱛᱟᱦᱞᱮ ᱱᱤᱛᱚᱜ ᱟᱵᱤᱱ ᱥᱮᱜ ᱫᱟᱜ ᱮ ᱡᱚᱨᱚᱭ ᱫᱟ ᱥᱮ ᱵᱟᱝ?
ᱦᱮᱸ ᱡᱚᱨᱚᱭᱮᱫᱟ ᱫᱟᱜ ᱫᱚ ᱡᱚᱨᱚᱭᱮᱫᱟ ᱟᱫᱚ ᱟᱪᱪᱷᱟ ᱜᱚᱝᱠᱮ ᱱᱮᱛᱟᱨ ᱢᱟ ᱪᱟᱥᱵᱟᱥ ᱥᱤᱡᱤᱱ ᱪᱟᱹᱞᱩ ᱠᱟᱱᱟ ᱦᱮᱸ ᱥᱮ ᱵᱟᱝ?
ᱦᱳᱭ ᱦᱳᱭ
ᱟᱫᱚᱧ ᱞᱟᱹᱭ ᱫᱟ ᱞᱤᱧ ᱪᱟᱥ ᱵᱟᱥ ᱤᱫᱤ ᱠᱟᱛᱮᱜ ᱞᱟᱝ ᱠᱟᱹᱴᱤᱡ ᱜᱟᱞᱢᱟᱨᱟᱣ ᱞᱟᱝ ᱵᱷᱟᱹᱜᱤ ᱠᱚᱜᱼᱟ ᱥᱮ ᱵᱟᱝ?
ᱟᱪᱪᱷᱟ
ᱟᱪᱪᱷᱟ ᱜᱚᱝᱠᱮ ᱟᱯᱮ ᱥᱮᱫ ᱫᱚ ᱪᱮᱫ ᱞᱮᱠᱟ ᱯᱮ ᱪᱟᱥ ᱜᱮᱭᱟ? ᱵᱟᱨᱚ ᱢᱟᱥ ᱥᱮ ᱵᱚᱪᱷᱚᱨ ᱨᱮ ᱢᱤᱫ ᱫᱷᱟᱣ?
ᱟᱞᱮᱥᱮᱫ ᱫᱚ ᱵᱟᱨᱚ ᱢᱟᱥ ᱜᱮ ᱠᱚ ᱪᱟᱥ ᱜᱮᱭᱟ᱾ ᱠᱟᱨᱚᱱ ᱫᱟᱜ ᱦᱟᱥᱟ ᱦᱚᱸ ᱟᱹᱰᱤ ᱡᱟᱹᱥᱛᱤ ᱜᱮ ᱦᱮᱱᱟᱜ-ᱟ᱾ ᱟᱨ ᱜᱷᱩᱴᱩ ᱠᱚ ᱦᱚᱸ ᱦᱮᱱᱟᱜ ᱜᱮᱭᱟ ᱛᱚ ᱟᱫᱚ ᱵᱟᱨᱚ ᱢᱟᱥ ᱜᱮ ᱪᱟᱥ ᱦᱩᱭᱩᱜ ᱜᱮᱭᱟ᱾
ᱟᱪᱪᱷᱟ ᱟᱪᱪᱷᱟ
ᱛᱟᱦᱞᱮ ᱜᱚᱝᱠᱮ ᱟᱵᱤᱱ ᱥᱮᱫ ᱫᱚ ᱵᱟᱨᱚ ᱢᱟᱥ ᱥᱮ ᱵᱚᱪᱷᱚᱨ ᱨᱮ ᱢᱤᱫ ᱫᱷᱟᱣ ᱵᱟ ᱵᱟᱨ ᱫᱷᱟᱣ ᱪᱟᱥ ᱦᱩᱭᱩᱜᱼᱟ?
ᱜᱚᱝᱠᱮ ᱟᱞᱮ ᱱᱚᱛᱮ ᱫᱚ ᱵᱟᱨᱚ ᱢᱟᱥ ᱜᱮ ᱞᱮ ᱪᱟᱥ ᱜᱮᱭᱟ ᱞᱮ᱾ ᱟᱫᱚ ᱦᱚᱭᱛᱚ ᱪᱷᱚ ᱢᱟᱥ ᱞᱮ ᱪᱟᱥ ᱠᱮ-ᱟ ᱞᱮ ᱱᱤᱝᱠᱟᱹ ᱦᱩᱲᱩ ᱞᱮ ᱪᱟᱥ ᱠᱮᱜ-ᱟ ᱞᱮ ᱟᱨ ᱪᱷᱚ ᱢᱟᱥ ᱦᱚᱭᱛᱚ ᱡᱟᱸᱦᱟᱱᱟᱜ ᱟᱱᱟᱡᱽ ᱯᱟᱹᱛᱤ ᱠᱚ ᱞᱮ ᱪᱟᱥ ᱵᱟᱲᱟᱭ ᱜᱮᱭᱟ ᱞᱮ᱾
ᱛᱟᱦᱞᱮ ᱟᱵᱤᱱ ᱫᱚ ᱢᱟᱱᱮ ᱟᱵᱤᱱ ᱥᱮᱫ ᱟᱨᱠᱤ ᱫᱷᱚᱨᱚᱱ ᱨᱮ ᱟᱨ ᱵᱚᱨ ᱥᱟᱨᱮ ᱵᱟᱨ ᱫᱷᱟᱣ ᱦᱩᱲᱩ ᱠᱚ ᱨᱚᱦᱚᱭᱟ ᱥᱮ ᱢᱤᱫ ᱫᱷᱟᱣ ᱜᱮ?
ᱦᱩᱲᱩ ᱫᱚ ᱢᱤᱫ ᱫᱷᱟᱣ ᱜᱮᱞᱮ ᱨᱚᱦᱚᱭ ᱜᱮᱭᱟ ᱞᱮ ᱡᱮᱢᱚᱱ ᱱᱚᱣᱟ ᱱᱚᱣᱟ ᱵᱚᱨᱥᱟ ᱫᱤᱱ ᱨᱮ ᱜᱮ ᱥᱩᱫᱩ ᱨᱚᱦᱚᱭ ᱜᱮᱭᱟ ᱞᱮ ᱱᱤᱝᱠᱟᱹ ᱫᱟᱜ ᱫᱤᱱ ᱨᱮ ᱜᱮ ᱟᱨ ᱱᱤᱝᱠᱟᱹ ᱥᱚᱵᱽᱡᱤ ᱠᱚ ᱛᱚ ᱱᱤᱝᱠᱟᱹ ᱨᱟᱵᱟᱝ ᱫᱤᱱ ᱠᱚ ᱨᱮ᱾
ᱦᱩᱸ ᱛᱟᱦᱞᱮ ᱜᱚᱝᱠᱮ ᱟᱹᱵᱤᱱ ᱥᱮᱜ ᱦᱳᱲᱳ ᱪᱟᱥ ᱛᱤᱱᱟᱹᱜ ᱥᱟᱹᱜᱤᱧ?
ᱦᱮᱸ ᱜᱚᱝᱠᱮ
ᱦᱳᱲᱳ ᱪᱟᱥ ᱞᱮᱭ ᱫᱟᱞᱤᱧ᱾
ᱦᱩᱸ
ᱛᱤᱱᱟᱹᱜ ᱥᱟᱺᱜᱤᱧ?
ᱦᱩᱲᱩ ᱪᱟᱥ ᱫᱚ ᱢᱚᱴᱟᱢᱩᱴᱤ ᱮᱭᱛᱚ ᱟᱨᱚᱢᱵᱚ ᱠᱟᱱᱟ ᱱᱤᱛᱚᱜ ᱠᱚ ᱛᱚᱲᱟ ᱠᱚ ᱜᱤᱲᱤ ᱠᱟᱜᱼᱟ ᱛᱚᱲᱟ ᱜᱤᱲᱤ ᱯᱚᱨᱮ ᱠᱚ ᱨᱚᱦᱚᱭ ᱥᱴᱟᱴᱚᱜᱼᱟ
ᱛᱟᱦᱞᱮ ᱟᱹᱵᱤᱱ ᱥᱮᱫ ᱫᱚ ᱢᱟᱱᱮ ᱪᱮᱫ ᱤᱧ ᱞᱟᱹᱭᱟ ᱮᱠᱷᱚᱱᱳ ᱟᱹᱣᱨᱤ ᱪᱟᱹᱞᱩᱜᱼᱟ ᱤᱭᱟᱹ ᱫᱚ ᱟᱨ ᱨᱚᱦᱚᱭ?
ᱨᱚᱦᱚᱭ ᱫᱚ ᱟᱹᱣᱨᱤ ᱥᱴᱟᱴᱚᱜᱼᱟ ᱠᱤᱪᱷᱩ ᱠᱤᱪᱷᱩ ᱵᱟᱹᱫᱽ ᱠᱚ ᱨᱮ ᱡᱟᱦᱟᱸᱭ ᱠᱚ ᱞᱟᱦᱟ ᱨᱮᱠᱚ ᱤᱭᱟᱹ ᱠᱟᱜ-ᱟ ᱛᱚᱲᱟ ᱠᱚ ᱜᱤᱰᱤ ᱞᱮᱜᱼᱟ ᱠᱚ ᱩᱱᱠᱩ ᱫᱚ
ᱨᱚᱦᱚᱭ ᱫᱟ ᱠᱚ ᱟᱞᱮ ᱢᱟ ᱛᱚᱲᱟ ᱞᱮ ᱜᱤᱲᱤ ᱠᱟᱞᱮ ᱱᱤᱛᱦᱚᱸ ᱛᱚᱲᱟ ᱴᱷᱤᱠ ᱴᱷᱟᱠ ᱵᱟᱝ ᱦᱟᱨᱟ ᱠᱟᱱᱟ ᱛᱚ ᱦᱟᱨᱟ ᱯᱚᱨᱮ ᱜᱮ ᱨᱚᱦᱚᱭᱟᱞ
ᱛᱟᱦᱞᱮ ᱜᱚᱝᱠᱮ ᱟᱹᱵᱤᱱ ᱥᱮ ᱟᱨᱠᱤ ᱮ ᱪᱮᱫ ᱢᱟᱥ ᱠᱚᱛᱮ ᱦᱳᱲᱳ ᱠᱚ ᱨᱚᱦᱚᱭ ᱪᱟᱵᱟᱜ ᱜᱮᱭᱟ?
ᱦᱮᱸ ᱜᱚᱝᱠᱮ
ᱪᱮᱫ ᱢᱟᱥ ᱠᱚᱛᱮ ᱪᱟᱵᱟᱜ ᱜᱮᱭᱟ ᱦᱳᱲᱳ ᱨᱚᱦᱚᱭ ᱟᱹᱵᱤᱱ ᱥᱮᱫ?
ᱦᱩᱲᱩ ᱨᱚᱦᱚᱭ ᱫᱚ ᱱᱤᱭᱟᱹ ᱯᱟᱨᱵᱚᱱ ᱪᱟᱵᱟ ᱯᱚᱨᱮ ᱯᱟᱨᱵᱚᱱ ᱪᱟᱵᱟ ᱯᱚᱨᱮ ᱵᱚᱞᱛᱮ ᱜᱮᱞᱮ ᱦᱩᱲᱩ ᱨᱚᱦᱚᱭ ᱴᱟ ᱪᱟᱵᱟᱜ ᱜᱮᱭᱟ ᱯᱟᱠᱚᱲᱚᱜ ᱜᱮᱭᱟ ᱚᱱᱟ ᱛᱟᱭᱱᱚᱢ ᱜᱮ ᱦᱩᱲᱩ, ᱟᱪᱪᱷᱟ ᱜᱚᱝᱠᱮ ᱞᱟᱹᱭᱫᱤᱧ ᱟᱸ ᱟᱵᱚ ᱥᱚᱢᱟᱡ ᱨᱮ ᱦᱮᱸ ᱥᱮ ᱵᱟᱝ
ᱦᱳᱭ ᱞᱟᱹᱭ ᱵᱤᱱ
ᱟᱵᱚ ᱥᱚᱢᱟᱡᱽ ᱨᱮ ᱡᱟᱦᱟᱸ ᱛᱤᱱᱟᱹᱜ ᱜᱤᱫᱽᱨᱟᱹ ᱦᱮᱸ ᱟᱹᱰᱤ ᱚᱞᱯᱚ ᱵᱚᱭᱚᱥ ᱨᱮᱠᱚ ᱵᱟᱯᱞᱟᱜ ᱠᱟᱱᱟ ᱠᱚ ᱡᱟᱢᱟᱭᱚᱜ ᱠᱟᱱᱟ ᱠᱚ ᱦᱮᱸ ᱥᱮ ᱵᱟᱝ ᱟ ᱟᱵᱚ ᱥᱚᱢᱟᱡᱽ ᱨᱮᱜᱮ ᱪᱮᱫᱟᱜ ᱚᱱᱠᱟ ᱟᱰᱤ ᱚᱞᱯᱚ ᱵᱚᱭᱚᱥ ᱨᱮᱠᱚ ᱵᱟᱯᱞᱟᱜ ᱠᱟᱱᱟ ᱠᱚ ᱡᱟᱣᱟᱭᱟᱜ ᱚᱱᱟ ᱤᱫᱤ ᱠᱟᱛᱮ ᱟᱹᱵᱤᱱᱟᱜ ᱵᱤᱪᱟᱨ ᱫᱷᱟᱨᱟ ᱚᱠᱟ ᱞᱮᱠᱟ
ᱟᱹᱞᱤᱧ ᱫᱚ ᱛᱮᱢᱱᱤ ᱠᱳᱱᱳ ᱵᱤᱪᱟᱹᱨ ᱵᱟᱹᱱᱩᱜ ᱟᱱᱟ ᱠᱟᱨᱚᱱ ᱟᱹᱞᱤᱝ ᱜᱮ ᱢᱤᱫᱴᱟᱱᱝ ᱠᱚᱢᱵᱚᱭᱥᱤ ᱜᱤᱫᱨᱟᱹ ᱠᱟᱱᱟ ᱞᱤᱧ ᱟᱫᱚ ᱛᱟᱣ ᱨᱮᱦᱚᱸ ᱟᱹᱛᱩ ᱨᱮᱦᱚᱸ ᱵᱟᱨᱭᱟ ᱜᱟᱱ ᱫᱚᱞᱤᱧ ᱞᱟᱹᱭ ᱫᱟᱲᱮᱭᱟᱜ ᱜᱮᱭᱟ
ᱦᱮᱸ ᱯᱨᱚᱛᱷᱚᱢᱚᱛᱚ ᱞᱟᱹᱭᱟᱞᱤᱧ ᱟᱭᱳ ᱵᱟᱵᱟ ᱟᱜ ᱥᱟᱥᱟᱱ
ᱠᱟᱨᱚᱱ ᱧᱮᱞ ᱠᱟᱜ ᱜᱮᱭᱟᱵᱤᱱ ᱱᱮᱛᱟᱨ ᱠᱟᱹᱴᱤᱡ ᱡᱟᱹᱥ ᱜᱟᱱ ᱜᱮ ᱜᱤᱫᱽᱨᱟᱹ ᱠᱚ ᱵᱟᱠᱚ ᱥᱟᱯᱳᱴᱮᱜ ᱠᱚᱜᱮᱭᱟ ᱟᱠᱚᱣᱟᱜ ᱢᱚᱨᱡᱤ ᱛᱮᱜᱮ ᱠᱚ ᱪᱟᱞᱟᱜ ᱠᱟᱱᱟ, ᱟᱵᱟᱨ ᱡᱟᱦᱟᱸ ᱥᱮᱫ ᱵᱟᱠᱚ ᱪᱟᱣ ᱞᱮᱠᱷᱟᱱ ᱫᱚ ᱜᱚᱡ ᱨᱮᱱᱟᱜ ᱵᱚᱛᱚᱨ ᱠᱚ ᱩᱫᱩᱜ ᱟᱹᱱᱤᱡ ᱠᱟᱱᱟ᱾ ᱢᱮᱫᱴᱟᱝ ᱜᱮ ᱜᱤᱫᱽᱨᱟᱹ ᱜᱚᱡ ᱢᱚᱡ ᱞᱮᱠᱷᱟᱱ ᱠᱷᱟᱱ ᱫᱚ ᱚᱱᱟ ᱦᱚᱛᱮᱡᱛᱮ ᱟᱭᱳ ᱵᱟᱵᱟ ᱦᱚᱠᱚ ᱪᱟᱴᱟᱣ ᱦᱚᱪᱚ ᱟᱠᱚ ᱠᱟᱱᱟ ᱪᱮᱫ ᱦᱚᱸ ᱵᱟᱠᱚ ᱢᱮᱛᱟ ᱠᱚ ᱠᱟᱱᱟ ᱛᱚ ᱚᱱᱛᱮᱦᱚ ᱜᱤᱫᱽᱨᱟᱹᱣᱟᱜ ᱢᱤᱫᱴᱟᱝ ᱢᱤᱫᱴᱟᱝ ᱢᱟᱱᱮ ᱪᱮᱫ ᱞᱤᱧ ᱞᱟᱹᱭᱟ ᱢᱟᱭᱤᱱᱥᱮᱴ ᱵᱮᱱᱟᱣ ᱠᱟᱱᱟ ᱡᱮ ᱟᱭᱳᱼᱵᱟᱵᱟ ᱵᱚᱛᱚᱨ ᱦᱚᱪᱚ ᱠᱟᱛᱮᱫ ᱱᱚᱝᱠᱟ ᱚᱱᱠᱟ ᱠᱟᱹᱢᱤ ᱦᱩᱭᱩᱜᱼᱟ, ᱟᱫᱚ ᱢᱤᱫᱴᱟᱝ ᱪᱮᱫ ᱞᱤᱧ ᱞᱟᱹᱭᱟ ᱚᱱᱟ ᱛᱩᱵᱩ ᱨᱮᱦᱚᱸ ᱠᱤ ᱟᱭᱳᱼᱵᱟᱵᱟ ᱫᱚᱨᱠᱟᱨ ᱢᱮᱱᱟᱜᱟ ᱩᱱᱠᱩ ᱥᱟᱥᱚᱱ ᱮᱢᱚᱜ
ᱦᱮᱸ ᱜᱚᱝᱠᱮ ᱱᱚᱣᱟ ᱡᱮ ᱟᱵᱤᱱ ᱟᱹᱰᱤ ᱴᱷᱤᱠ ᱠᱟᱛᱷᱟ ᱵᱮᱱ ᱞᱟᱹᱭ ᱠᱟᱜᱼᱟ ᱱᱮᱛᱟᱨ ᱡᱩᱜᱽ ᱨᱮ ᱜᱤᱫᱽᱨᱟᱹ ᱫᱚᱠᱚ ᱚᱰᱤ ᱚᱞᱯᱚ ᱵᱚᱭᱚᱥ ᱨᱮ ᱵᱟᱯᱞᱟᱜ ᱠᱟᱱᱟ ᱠᱚ ᱡᱟᱣᱟᱭᱚᱜ ᱠᱟᱱᱟ ᱠᱚ ᱱᱚᱣᱟ ᱤᱫᱤ ᱠᱟᱛᱮᱫ ᱟᱹᱞᱤᱧᱱᱟᱜ ᱠᱤᱪᱷᱩ ᱞᱟᱹᱭ ᱨᱮᱱᱟᱜ ᱦᱮᱱᱟᱜᱼᱟ
ᱦᱮᱸ ᱞᱟᱹᱭ ᱵᱤᱱ᱾
ᱟᱹᱞᱤᱧ ᱞᱤᱧ ᱞᱟᱹᱭ ᱫᱟᱞᱮᱢ ᱡᱮ ᱟᱸ ᱟᱵᱚ ᱥᱚᱢᱟᱡ ᱨᱮ ᱟᱵᱚ ᱥᱚᱢᱟᱡ ᱨᱮ ᱯᱨᱚᱛᱷᱚᱢᱚᱛᱚ ᱦᱩᱭᱩᱜ ᱠᱟᱱᱟ ᱡᱮ ᱟᱹᱵᱤᱱ ᱚᱠᱟ ᱵᱤᱱ ᱞᱟᱹᱭ ᱠᱮᱭᱟ ᱡᱮ ᱟᱭᱳ-ᱵᱟᱵᱟ ᱟᱜ ᱥᱟᱥᱚᱱ ᱠᱷᱟᱛ ᱠᱚᱢ ᱠᱷᱟᱹᱛᱤᱨ ᱜᱤᱫᱽᱨᱟᱹ ᱚᱝ ᱠᱟ ᱤᱭᱟᱹᱜ ᱠᱟᱱᱟ ᱠᱚ ᱦᱮᱸᱥᱮ ᱵᱟᱝ ᱵᱟᱹᱲᱤᱡ ᱠᱟᱹᱢᱤ ᱫᱟᱠᱚ ᱾ ᱵᱟᱹᱲᱤᱡ ᱠᱟᱹᱢᱤ ᱫᱟᱠᱚ ᱛᱟᱨᱯᱚᱨᱮ ᱟᱹᱰᱤ ᱚᱞᱯᱚ ᱵᱚᱭᱮᱥ ᱨᱮᱠᱚ ᱵᱟᱯᱞᱟᱜ ᱠᱟᱱᱟ ᱠᱚ ᱡᱟᱢᱟᱭᱚᱜ ᱠᱟᱱᱟ ᱠᱚ᱾ ᱦᱮᱸᱥᱮ ᱵᱟᱝ ᱛᱟᱨᱯᱚᱨᱮ ᱟᱨᱦᱚ ᱢᱤᱫᱴᱤᱡ ᱯᱚᱭᱮᱱᱴ ᱦᱮᱸᱱᱟᱜᱼᱟ ᱡᱮ ᱟᱵᱚ ᱥᱚᱢᱟᱡ ᱨᱮ ᱮᱰᱩᱠᱮᱥᱚᱱᱤᱫᱤ ᱡᱟᱛᱮ ᱜᱤᱫᱽᱨᱟᱹ ᱫᱚᱠᱚ ᱠᱩᱲᱤ ᱜᱟᱱ ᱠᱚ ᱛᱟᱭᱱᱚᱢ ᱜᱮᱭᱟ ᱠᱚ ᱛᱚ ᱚᱱᱟ ᱠᱷᱟᱹᱛᱤᱨ ᱤᱧ ᱢᱚᱱᱮ ᱜᱮᱭᱟ ᱡᱮ ᱚᱱᱠᱟ ᱠᱚ ᱠᱟᱹᱢᱤᱭ ᱜᱮᱭᱟ ᱠᱚ ᱚᱞᱯᱚ ᱵᱚᱭᱚᱥ ᱨᱮ ᱠᱚ ᱵᱟᱯᱞᱟ ᱠᱟᱱᱟ ᱚᱠᱚᱭ ᱡᱟᱶᱟᱭᱚᱜ ᱠᱟᱱ ᱛᱟᱠᱚᱣᱟ ᱦᱮᱸᱥᱮ ᱵᱟᱝ?
ᱦᱩᱸ᱾
ᱟᱪᱪᱷᱟ ᱜᱚᱢᱠᱮ ᱟᱨ ᱢᱤᱫᱴᱤᱡ ᱠᱟᱛᱷᱟᱧ ᱠᱩᱠᱞᱤ ᱨᱮᱱᱟᱜ ᱛᱟᱦᱮᱸ ᱞᱮᱱᱟ,
ᱦᱮᱸ ᱞᱟᱹᱭ ᱵᱤᱱ।
ᱚ ᱱᱚᱣᱟ ᱡᱮ ᱟᱵᱚ ᱥᱚᱢᱟᱡ ᱠᱷᱚᱱ ᱜᱮ᱾ ᱟᱵᱚ ᱥᱚᱢᱟᱡ ᱠᱷᱚᱱᱜᱮ ᱡᱟᱹᱥᱛᱤ
ᱦᱩᱸ
ᱮ ᱩᱰᱤᱲᱜᱟᱱ ᱜᱤᱫᱽᱨᱟᱹ ᱟᱵᱚ ᱥᱚᱢᱟᱡ ᱠᱷᱚᱱ ᱜᱮ ᱡᱟᱦᱟᱸᱭ ᱡᱟᱦᱟᱸ ᱛᱤᱱᱟᱹᱜ ᱪᱟᱹᱠᱨᱤ ᱠᱚ ᱵᱮᱱᱟᱜ ᱠᱟᱱᱟ ᱠᱚ ᱱᱚᱣᱟ ᱤᱫᱤ ᱠᱟᱛᱮ ᱟᱹᱵᱤᱱᱟᱜ ᱵᱤᱪᱟᱹᱨ ᱫᱷᱟᱨᱟ ᱚᱠᱟᱮ ᱞᱮᱠᱟ? ᱪᱮᱫᱟᱜ ᱠᱚ ᱟᱵᱚ ᱥᱚᱢᱟᱡ ᱠᱷᱚᱱ ᱪᱮᱫᱟᱜ ᱮᱛᱚ ᱵᱮᱥᱤ ᱩᱰᱠᱚᱜ ᱠᱟᱱᱟ ᱠᱚ?
ᱡᱮᱢᱚᱱ ᱡᱟᱦᱟᱸ ᱞᱤᱧ ᱞᱟᱹᱭ ᱠᱮᱫᱟ ᱯᱳᱭᱞᱳ ᱚᱲᱟᱜ ᱨᱮᱱᱟᱜ ᱪᱮᱜ ᱦᱚᱸ ᱟᱨᱠᱤ ᱚᱱᱟ ᱜᱟᱹᱭᱤᱰ ᱵᱟᱹᱱᱩᱜ ᱫᱤᱛᱤᱭᱚᱛᱚ ᱡᱟᱦᱟᱸ ᱵᱤᱱ ᱞᱟᱹᱭ ᱠᱮᱫᱟ ᱚᱱᱟ ᱮᱰᱩᱠᱮᱥᱚᱱ ᱚᱱᱟ ᱡᱟᱹᱥᱛᱤ ᱜᱤᱫᱽᱨᱟᱹᱣᱟᱜ ᱜᱮ ᱟᱹᱰᱤ ᱠᱚᱢ ᱜᱮ ᱛᱟᱠᱚᱣᱟ। ᱟᱹᱞᱤᱧ ᱞᱤᱧ ᱧᱮᱞ ᱠᱟᱫᱟ ᱟᱹᱞᱤᱧ ᱮᱡ ᱨᱮ ᱡᱟᱦᱟᱸᱭ ᱜᱤᱫᱽᱨᱟᱹ ᱠᱚᱠᱚ ᱛᱟᱦᱮᱸ ᱠᱟᱱ ᱜᱮᱭᱟ, ᱦᱚᱲ ᱜᱤᱫᱽᱨᱟᱹ ᱠᱚ, ᱩᱝᱠᱩ ᱢᱟ ᱡᱷᱚᱛᱚ ᱠᱷᱮᱞᱳᱰ ᱨᱮᱜᱮ ᱠᱚ ᱫᱟᱹᱲ ᱫᱟ᱾ ᱛᱟᱯᱚᱨ ᱱᱚᱝᱠᱟ ᱡᱟᱦᱟᱸᱥᱮᱫ ᱯᱷᱟᱱᱥᱮᱱ ᱠᱚ ᱦᱩᱭᱩᱜᱭ ᱠᱟᱱ ᱜᱮᱭᱟ᱾ ᱚᱲᱟᱜ ᱦᱚᱲ ᱵᱟᱠᱚ ᱢᱮᱛᱟᱠᱚ ᱠᱟᱱᱟ। ᱛᱟᱯᱚᱨ ᱪᱟᱞᱟᱜ ᱠᱟᱱᱟ ᱠᱚ᱾ ᱧᱤᱫ ᱫᱷᱟᱹᱵᱤᱡ ᱛᱮᱠᱚ ᱫᱟᱬᱟᱱ ᱠᱟᱱᱟ, ᱢᱟᱱᱮ ᱩᱝᱠᱩ ᱣᱟᱜ ᱫᱚ ᱢᱤᱫᱴᱟᱝ ᱚᱵᱽᱵᱷᱟᱥ ᱞᱮᱠᱟ ᱦᱩᱭ ᱟᱠᱟᱱ ᱛᱟᱠᱚᱣᱟ᱾ ᱧᱤᱫᱟᱹ ᱵᱤᱫᱟᱹ ᱫᱟᱬᱟᱱ ᱫᱚ ᱟᱫᱚ ᱚᱲᱟᱜ ᱦᱚᱲ ᱪᱮᱫ ᱦᱚᱸ ᱵᱟᱠᱚ ᱢᱮᱛᱟᱠᱚ ᱠᱟᱱᱟ, ᱛᱟᱨᱯᱚᱨᱮ ᱦᱩᱭᱩᱜ ᱠᱟᱱᱟ ᱦᱟᱺᱰᱤ ᱯᱟᱹᱣᱨᱟᱹ ᱠᱚ ᱧᱩᱭᱫᱟ।
ᱦᱩᱸ᱾
ᱢᱟᱱᱮ ᱪᱮᱫ ᱤᱧ ᱞᱟᱹᱭᱟ ᱚᱱᱟ ᱫᱚ ᱢᱤᱫᱴᱟᱝ ᱠᱩᱥᱚᱝᱥᱠᱟᱨ ᱞᱮᱠᱟ ᱛᱤᱸᱜᱩ ᱟᱠᱟᱱᱟ ᱟᱵᱚᱣᱟᱜ ᱥᱚᱢᱟᱡ ᱨᱮ।
ᱦᱩᱸ᱾ ᱵᱟᱝ ᱜᱚᱝᱠᱮ ᱩᱰᱤ ᱱᱟᱯᱟᱭ ᱠᱟᱛᱷᱟ ᱵᱤᱱ ᱞᱟᱹᱭ ᱠᱮᱭᱟ ᱱᱚᱣᱟ ᱫᱚ᱾ ᱟᱹᱰᱤ ᱵᱷᱟᱜᱤ ᱯᱚᱭᱮᱱᱴ ᱵᱤᱱ ᱞᱟᱹᱭ ᱠᱮᱜᱼᱟ᱾ ᱟᱪᱪᱷᱟ ᱜᱚᱝᱠᱮ ᱟᱵᱚ ᱥᱚᱢᱟᱡ ᱨᱮ ᱦᱮᱸᱥᱮ ᱵᱟᱝ
ᱦᱳᱭ᱾
ᱟᱵᱚᱣᱟᱜ ᱚᱠᱟ ᱡᱮᱱᱟᱨᱮᱥᱚᱱ ᱯᱚᱨᱮᱨ ᱡᱮᱱᱟᱨᱮᱥᱚᱱ ᱦᱟᱡᱩᱜ ᱠᱟᱱᱟ ᱠᱚ᱾ ᱱᱮᱛᱟᱨ ᱢᱟ ᱡᱷᱚ ᱛᱚ ᱜᱮ ᱢᱳᱵᱟᱭᱤᱞ ᱡᱩᱜ ᱦᱩᱭᱱᱟ ᱦᱮᱸᱥᱮ ᱵᱟᱝ? ᱟᱸ ᱱᱮᱛᱟᱨ ᱜᱤᱫᱽᱨᱟᱹ ᱫᱚᱠᱚ ᱵᱚᱸᱜᱟ ᱵᱩᱨᱩ ᱥᱮᱱ ᱫᱚ ᱵᱟᱠᱚ ᱞᱟᱦᱟᱜ ᱠᱟᱱᱟ ᱠᱚ।
ᱦ
ᱚᱱᱟ ᱤᱫᱤ ᱠᱟᱛᱮ ᱟᱹᱵᱤᱱ ᱵᱟᱨ ᱠᱟᱛᱷᱟ ᱞᱟᱹᱭ ᱞᱮᱠᱷᱟᱱ ᱵᱷᱟᱹᱜᱤ ᱠᱚᱜᱼᱟ।
ᱧᱮᱞ ᱵᱤᱱ ᱟᱜ ᱟ ᱟᱹᱞᱤᱧ ᱡᱮ ᱨᱮ ᱮᱡᱨᱮ ᱦᱮᱱᱟᱸᱜ ᱟᱹᱞᱤᱧ ᱦᱚᱸ ᱚᱱᱟ ᱦᱤᱥᱟᱹᱵ ᱛᱮ ᱟᱨᱠᱤ ᱞᱤᱧ ᱞᱟᱹᱭ ᱮᱫᱟ᱾ ᱮᱸ ᱟᱵᱚ ᱡᱟᱦᱟᱸ ᱯᱚᱨᱚᱵᱚᱨᱛᱤ ᱡᱮᱱᱟᱨᱮᱥᱚᱱ ᱚᱱᱟ ᱵᱟᱹᱲᱤᱡ ᱨᱮᱱᱟᱜ ᱼᱼ ᱠᱟᱨᱚᱱ ᱫᱚ ᱠᱤᱱᱛᱩ ᱟᱵᱚ ᱜᱮ᱾ ᱪᱮᱫ ᱵᱤᱱ ᱞᱟᱹᱭᱟ?
ᱦᱮᱸ ᱪᱮᱫᱟᱜ ᱜᱚᱝᱠᱮ? ᱱᱚᱣᱟ ᱠᱟᱹᱴᱤᱡ ᱞᱟᱹᱭ ᱞᱮᱠᱷᱟᱱ!
ᱟᱪᱪᱷᱟ ᱞᱮᱜᱼᱟ ᱟᱪᱪᱷᱟ ᱞᱟᱹᱭ ᱫᱟᱹᱞᱤᱧ। ᱟᱪᱪᱷᱟ ᱱᱤᱥᱪᱳᱭ ᱟᱹᱵᱤᱱ᱾ ᱡᱟᱦᱟᱸ ᱮᱸᱴᱠᱮᱴᱚᱬᱮ ᱦᱩᱭ ᱞᱮᱠᱷᱟᱱ ᱫᱚ ᱚᱲᱟᱜ ᱠᱚ ᱨᱮ ᱵᱟ ᱡᱟᱦᱟᱱᱟᱜ ᱜᱮ ᱼᱼ ᱥᱟᱵ ᱠᱟᱜ ᱵᱤᱱ ᱡᱟᱦᱟᱸᱭ ᱜᱮ ᱦᱩᱭᱩᱜ ᱠᱟᱱᱟ᱾ ᱢᱟᱱᱮ ᱡᱟᱦᱟᱸ ᱜᱮ ᱮᱴᱠᱮᱴᱚᱬᱮ ᱜᱟᱱ ᱦᱩᱭᱩᱜᱼᱟ ᱚᱱᱟᱜᱮ ᱯᱩᱭᱞᱩ ᱟᱠᱟ ᱨᱮ ᱵᱤᱱ ᱪᱟᱜᱼᱟ ᱢᱟᱥᱮ ᱞᱟᱹᱭ ᱵᱤᱱ? ᱢᱤᱫᱴᱟᱝ ᱟᱭᱳᱼᱵᱟᱵᱟ ᱟᱜᱮ ᱠᱚ ᱪᱟᱜᱼᱟ ᱢᱚᱱᱫᱤᱨ ᱨᱮ ᱫᱤᱠᱩᱣᱟ ᱢᱚᱱᱫᱤᱨ ᱨᱮ᱾ ᱥᱮ ᱪᱮᱫ?
ᱦᱩᱸ ᱦᱩᱸ ᱦᱩᱸ
ᱟᱨ ᱠᱤᱱᱛᱩ ᱟ ᱟᱵᱚᱣᱟᱜ ᱡᱟᱦᱟᱸ ᱼᱼ ᱯᱚᱵᱤᱛᱨᱚ ᱡᱟᱭᱜᱟ ᱡᱟᱦᱮᱨ ᱠᱤᱱᱛᱩ ᱚᱸᱰᱮ ᱫᱚ ᱚᱠᱚᱭ ᱦᱚᱸ ᱵᱟᱠᱚ ᱪᱟᱞᱟᱜ ᱜᱮᱭᱟ। ᱚᱱᱟ ᱞᱟᱹᱜᱤᱫ ᱫᱚ। ᱡᱟᱦᱟᱸ ᱜᱮ ᱯᱩᱭᱞᱩ ᱠᱚ ᱧᱮᱞᱟ ᱢᱚᱱᱫᱤᱨ᱾ ᱥᱮ ᱪᱮᱫ?
ᱱᱚᱣᱟ ᱫᱚ ᱼᱼ
ᱩᱰᱤ ᱵᱷᱟᱹᱜᱤ ᱠᱟᱛᱷᱟ ᱵᱤᱱ ᱞᱟᱹᱭ ᱠᱮᱜᱼᱟ᱾ ᱟᱪᱪᱷᱟ ᱟᱵᱚᱣᱟᱜ ᱵᱚᱸᱜᱟ ᱵᱩᱨᱩ ᱵᱚᱞ ᱛᱮ ᱜᱮᱞᱮ ᱼᱼ ᱛᱚ ᱟᱵᱚᱣᱟᱜ ᱢᱟ ᱡᱟᱦᱮᱨ ᱦᱮᱱᱟᱜᱼᱟ᱾ ᱦᱮᱸ ᱥᱮ ᱵᱟᱝ?
ᱦᱳᱭ ᱦᱳᱭᱼᱼ
ᱦᱮᱸ ᱥᱮ ᱵᱟᱝ ᱡᱟᱦᱟᱸ ᱨᱮᱵᱚᱱ ᱵᱚᱸᱜᱟ ᱵᱩᱨᱩ ᱜᱮᱭᱟ ᱵᱚᱱ᱾ ᱛᱚ ᱵᱚ ᱟᱵᱚ ᱼᱼ ᱥᱟᱱᱛᱟᱲᱤ ᱥᱚᱢᱟᱡᱽ ᱨᱮ ᱡᱟᱦᱟ ᱛᱤᱱᱟᱹᱜ ᱦᱚᱲ ᱢᱚᱱᱫᱤᱨ ᱨᱮ ᱪᱮᱫ ᱠᱷᱟᱹᱛᱤᱨ ᱠᱚ ᱥᱮᱱᱚᱜ ᱜᱮᱭᱟ ᱚᱱᱟ ᱢᱟ ᱟᱵᱚᱣᱟᱜ ᱫᱷᱚᱨᱚᱢ ᱵᱟᱝ ᱠᱟᱱᱟ᱾ ᱚᱱᱟ ᱤᱫᱤ ᱠᱟᱛᱮ ᱟᱵᱮᱱ ᱞᱟᱹᱭ ᱞᱮᱠᱷᱟᱱ ᱵᱷᱟᱜᱤ ᱠᱚᱜᱼᱟ
ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱡᱮᱦᱮᱛᱩ ᱟᱹᱞᱤᱧ ᱞᱤᱧᱼᱼ ᱠᱟᱹᱴᱤᱡ ᱠᱷᱚᱱ ᱜᱮᱞᱤᱧ ᱧᱮᱞ ᱟᱹᱜᱩ ᱠᱟᱫᱟ ᱡᱟᱦᱟᱱᱟᱜ ᱮᱸᱴᱠᱮᱴᱚᱸᱬᱮ ᱦᱩᱭ ᱞᱮᱠᱷᱟᱱ ᱜᱮ ᱢᱚᱱᱫᱤᱨ ᱨᱮ ᱵᱟᱼᱼ ᱢᱚᱱᱫᱤᱨ ᱨᱮ ᱡᱚᱠᱷᱚᱱ ᱯᱩᱡᱟᱹ ᱦᱩᱭᱩᱜᱼᱟ ᱛᱚᱠᱷᱚᱱ ᱚᱲᱟᱜ ᱨᱮᱱ ᱟᱭᱳ ᱠᱚ ᱟᱨᱠᱤ ᱠᱚ ᱪᱟᱞᱟᱜ ᱜᱮᱭᱟ ᱢᱚᱱᱫᱤᱨ ᱠᱚ ᱨᱮᱼᱼ ᱛᱚ ᱟᱫᱚ ᱚᱱᱟ ᱛᱮᱫᱚ ᱪᱮᱜ ᱦᱚ ᱵᱟᱹᱞᱤᱧ ᱞᱟᱹᱭ ᱫᱟᱲᱮᱭᱟᱜ ᱠᱟᱱᱟ ᱵᱟᱹᱞᱤᱧ ᱵᱟᱲᱟᱭ ᱜᱮᱭᱟ ᱱᱟ ᱡᱮᱦᱮᱛᱩᱼᱼ
ᱵᱟᱝᱼᱟ ᱜᱚᱢᱠᱮ ᱟᱨ ᱢᱤᱜᱴᱤᱜ ᱠᱟᱛᱷᱟ ᱞᱟᱹᱭ ᱨᱮᱱᱟᱜ ᱛᱟᱦᱮ ᱞᱮᱱᱟ ᱟᱵᱚᱣᱟᱜ ᱦᱚᱸ ᱦᱮᱱᱟᱜ ᱜᱮᱭᱟ ᱟᱵᱚᱣᱟᱜ ᱦᱚᱸ ᱡᱮᱢᱚᱱᱼᱼ ᱵᱟᱠᱚ ᱞᱟᱹᱭᱟ ᱱᱤᱝᱠᱟᱹ ᱢᱚᱱᱥᱟ ᱯᱩᱡᱟᱹ ᱵᱟ ᱢᱚᱱᱥᱟ ᱵᱚᱸᱜᱟ ᱦᱮᱱᱟᱜ ᱛᱟᱵᱚᱱᱟ ᱛᱟᱨᱯᱚᱨᱮ ᱱᱤᱭᱟᱹᱼᱼ ᱠᱟᱞᱤ ᱦᱮᱱᱟᱜᱼᱟ ᱦᱮᱸ ᱥᱮ ᱵᱟᱝᱼᱼ
ᱦᱳᱭ
ᱱᱚᱣᱟ ᱦᱚᱸ ᱛᱚ ᱟᱵᱚ ᱵᱚᱱ ᱵᱚᱸᱜᱟᱭ ᱜᱮᱭᱟ ᱵᱚᱱ ᱦᱮᱸ ᱥᱮ ᱵᱟᱝ ᱥᱟᱱᱛᱟᱲ ᱥᱚᱢᱟᱡᱽ ᱨᱮ ᱱᱚᱣᱟ ᱫᱚ ᱵᱤᱱ ᱵᱟᱲᱟᱭ ᱜᱮᱭᱟ
ᱵᱟᱝ ᱵᱟᱝ ᱵᱟᱹᱞᱤᱧ ᱵᱟᱲᱟᱭ ᱜᱮᱭᱟ ᱟᱹᱞᱤᱧ ᱫᱚᱞᱤᱧ ᱵᱟᱲᱟᱭ ᱜᱮᱭᱟ ᱢᱟᱜᱢᱚᱬᱮ ᱠᱚ ᱵᱟᱦᱟ ᱠᱚ ᱜᱮ ᱦᱩᱭᱩᱜ ᱜᱮᱭᱟ ᱟᱞᱮ ᱥᱮᱫ ᱫᱚᱼᱼ
ᱦᱮᱸ ᱜᱚᱝᱠᱮ ᱠᱤᱱᱛᱩ ᱟᱞᱮ ᱱᱚᱛᱮ ᱨᱮ ᱫᱚᱼᱼ ᱟᱸ ᱠᱤᱪᱷᱩ ᱠᱤᱪᱷᱩ ᱥᱟᱱᱛᱟᱞᱤ ᱯᱷᱮᱢᱮᱞᱤ ᱨᱮ ᱫᱚ ᱱᱚᱣᱟ ᱠᱚ ᱫᱚ ᱵᱚᱸᱜᱟᱭ ᱜᱮᱭᱟ ᱠᱚ ᱡᱮᱢᱚᱱ ᱠᱟᱞᱤ ᱵᱚᱸᱜᱟᱭ ᱜᱮᱭᱟ ᱠᱚ ᱠᱤᱼᱼ ᱦᱚᱲ ᱦᱚᱭᱛᱚ ᱠᱚ ᱱᱤᱝᱠᱟᱹ ᱡᱟᱦᱟᱱᱟᱜ ᱠᱚ ᱦᱳᱭᱛᱳ ᱤᱱᱠᱟᱹ ᱢᱚᱱᱥᱟ ᱠᱚ ᱵᱚᱸᱜᱟᱭ ᱜᱮᱭᱟ ᱠᱚ᱾ ᱦᱮᱸ ᱥᱮ ᱵᱟᱝ ᱟᱫᱚ ᱱᱚᱣᱟ ᱵᱚᱸᱜᱟ ᱫᱚ ᱯᱨᱚᱪᱚᱞᱚᱱ ᱜᱮᱭᱟ ᱟᱞᱮ ᱱᱚᱛᱮ ᱫᱚ ᱟᱯᱮ ᱚᱱᱛᱮ ᱫᱚ ᱦᱩᱭᱩᱜ ᱜᱮᱭᱟ ᱥᱮ ᱵᱟᱝ ᱵᱟᱹᱧ ᱵᱟᱲᱟᱭᱟ ᱜᱚᱝᱠᱮᱼᱼ
ᱟᱹᱞᱤᱧ ᱥᱮᱫ ᱟᱹᱞᱤᱧ ᱥᱮᱫ ᱫᱚ ᱦᱳᱭᱳᱜ ᱜᱮᱭᱟ ᱠᱤᱱᱛᱩ ᱚᱱᱟ ᱯᱩᱡᱟᱹ ᱠᱚᱫᱚ ᱫᱤᱠᱩ ᱜᱮᱠᱚ ᱯᱩᱡᱟᱹᱭ ᱜᱮᱭᱟ ᱦᱚᱲ ᱠᱚᱫᱚ ᱵᱟᱝ᱾
ᱟᱪᱪᱷᱟ, ᱚᱰᱤ ᱴᱷᱤᱠ ᱵᱤᱱ ᱞᱟᱹᱭ ᱠᱟᱜᱼᱟ᱾ ᱟᱪᱪᱷᱟ ᱜᱚᱝᱠᱮ ᱱᱚᱣᱟ ᱡᱮ ᱟᱵᱚ ᱥᱚᱢᱟᱡᱽ ᱨᱮ ᱦᱮᱸ ᱥᱮ ᱵᱟᱝ᱾
ᱦᱮᱸ ᱞᱟᱹᱭ ᱵᱤᱱ
ᱟᱵᱚ ᱥᱚᱢᱟᱡᱽ ᱨᱮ ᱡᱟᱸᱦᱟ ᱛᱤᱱᱟᱹᱜ ᱤᱧᱟᱜ ᱞᱟᱹᱭ ᱠᱩᱠᱞᱤ ᱢᱤᱜᱴᱤᱜ ᱛᱟᱦᱮ ᱞᱮᱱᱟ᱾ ᱟᱵᱚ ᱥᱚᱢᱟᱡᱽ ᱨᱮ ᱡᱟᱸᱦᱟ ᱛᱤᱱᱟᱹᱜ ᱜᱤᱫᱽᱨᱟᱹ ᱠᱚ ᱵᱟᱦᱨᱮ ᱨᱮᱠᱚ ᱯᱟᱲᱦᱟᱜ ᱠᱟᱱᱟ ᱠᱚ ᱦᱮᱸ ᱥᱮ ᱵᱟᱝ᱾
ᱦᱳᱭ
ᱩᱱᱠᱩ ᱠᱚ ᱦᱚᱭᱛᱚ ᱵᱷᱟᱜᱮ ᱵᱷᱟᱜᱤ ᱤᱭᱩᱱᱤᱵᱷᱟᱨᱥᱤᱴᱤ ᱨᱮᱠᱚ ᱯᱟᱲᱦᱟᱜ ᱠᱟᱱᱟ᱾ ᱠᱚ ᱵᱷᱟᱜᱮ ᱵᱷᱟᱜᱤ ᱠᱚᱞᱮᱡᱽ ᱨᱮᱠᱚ ᱯᱟᱲᱦᱟᱜ ᱠᱟᱱᱟ ᱠᱚ ᱵᱷᱟᱜᱤ ᱤᱥᱠᱩᱞ ᱨᱮᱠᱚ ᱯᱟᱲᱦᱟᱜ ᱠᱟᱱᱟ ᱠᱚ᱾ ᱤᱝᱞᱤᱥ ᱢᱤᱰᱤᱭᱟᱢ ᱤᱥᱠᱩᱞ ᱠᱚᱨᱮ ᱠᱚ ᱯᱟᱲᱦᱟᱜ ᱠᱟᱱᱟ ᱠᱚ ᱟᱹᱰᱤ ᱜᱟᱱ ᱟᱵᱚ ᱥᱚᱢᱟᱡᱽ ᱨᱤᱱ᱾ ᱚᱸ ᱜᱤᱫᱽᱨᱟᱹ ᱠᱚ ᱦᱮᱸ ᱥᱮ ᱵᱟᱝ᱾ ᱟᱫᱚ ᱚᱱᱟ ᱚᱸᱰᱮ ᱢᱤᱫᱴᱤᱡ ᱠᱩᱠᱞᱤ ᱛᱮᱱᱟᱜ ᱛᱟᱦᱮ ᱞᱮᱱᱟ ᱡᱮ ᱟᱵᱚ ᱥᱚᱢᱟᱡᱽ ᱨᱮᱜᱮ ᱡᱟᱸᱦᱟᱭ ᱠᱚ ᱱᱩᱠᱩ ᱵᱟᱦᱨᱮ ᱵᱟᱦᱨᱮ ᱦᱚᱭᱛᱳ ᱵᱟᱡᱟᱨ ᱫᱤᱥᱚᱢ ᱠᱚᱨᱮ ᱠᱚ ᱯᱟᱲᱦᱟᱜ ᱠᱟᱱᱟ ᱠᱚ, ᱛᱚ ᱩᱱᱠᱩ, ᱚᱱᱟ ᱟᱵᱚᱣᱟᱜ ᱵᱚᱸᱜᱟ ᱵᱩᱨᱩ ᱤᱫᱤ ᱠᱟᱛᱮᱜ ᱫᱚ ᱮᱛᱚ ᱵᱮᱥᱤ ᱵᱟᱠᱚ ᱞᱟᱦᱟᱜ ᱠᱟᱱᱟ ᱠᱚ᱾ ᱦᱮᱸ ᱥᱮ ᱵᱟᱝ ᱟ ᱩᱱᱠᱩ ᱵᱟᱠᱷᱨᱟ ᱟᱹᱵᱤᱱᱟᱜ ᱪᱮᱫ ᱵᱤᱪᱟᱹᱨ ᱫᱷᱟᱨᱟ᱾
ᱱᱤᱭᱟᱹ ᱫᱚ ᱚᱱᱟ ᱵᱤᱪᱟᱹᱨ ᱛᱟᱦᱮᱱᱟ ᱡᱮ, ᱢᱟᱱᱮ ᱟᱹᱞᱤᱧ ᱦᱚ ᱟᱛᱳ ᱫᱤᱥᱚᱢ ᱨᱮᱜᱮᱞᱤᱧ ᱦᱟᱨᱟ ᱟᱠᱟᱱᱟ ᱛᱚ ᱵᱩᱡᱽ ᱟ‌ᱞᱤᱧ᱾ ᱟᱨ ᱵᱟᱨ ᱯᱮ ᱵᱚᱪᱷᱚᱨ ᱫᱚ ᱵᱟᱭᱨᱮ ᱨᱮᱜᱮ ᱞᱤᱧ ᱛᱟᱦᱮ ᱠᱟᱱᱟ᱾
ᱫᱚ ᱡᱟᱸᱦᱟ ᱞᱤᱧ ᱞᱟᱹᱭ ᱦᱚᱪᱚᱭᱮᱫᱟ ᱟᱛᱳ ᱠᱚᱨᱮᱱ ᱚᱱᱮ ᱡᱟᱸᱦᱟᱸ ᱨᱟᱹᱥᱠᱟᱹ ᱵᱟᱦᱟ ᱠᱚᱨᱮ, ᱚᱱᱟᱢᱟ ᱵᱟᱠᱚ ᱵᱩᱡᱟ᱾ ᱛᱚ ᱫᱚ ᱚᱱᱟ ᱵᱟᱦᱟ ᱠᱚᱨᱮ ᱦᱮᱡ ᱠᱟᱛᱮ ᱟᱫᱚ ᱡᱟᱸᱦᱟᱸ ᱨᱟᱹᱥᱠᱟᱹ ᱵᱟ ᱪᱟᱞᱟᱜ ᱟᱠᱚ᱾ ᱚᱱᱟ ᱵᱟᱠᱚ ᱟᱭ ᱴᱷᱤᱠ ᱢᱚᱛᱚ ᱢᱟᱱᱮ ᱟᱠᱚ ᱠᱷᱟᱯ ᱵᱟᱠᱚ ᱠᱷᱟᱣᱟᱣ ᱫᱟᱲᱮᱭᱟᱜᱼᱟ ᱚᱸᱰᱮ ᱟᱨᱠᱤ᱾
ᱦᱮᱸ ᱦᱮᱸ ᱦᱮᱸ
ᱵᱩᱡ ᱫᱟᱲᱮᱭᱟᱜ ᱠᱟᱱᱟ ᱵᱤᱱ᱾
ᱟᱫᱚ ᱚᱱᱟ ᱠᱷᱟᱹ ᱠᱷᱟᱹᱛᱤᱨ ᱟᱵᱚᱣᱟᱜ ᱥᱚᱢᱟᱡᱽ ᱪᱟᱜ ᱱᱚᱣᱟ ᱫᱷᱚᱨᱚᱢ ᱟᱵᱚᱣᱟᱜ ᱠᱟᱞᱪᱟᱨ ᱚᱠᱟ ᱞᱮᱠᱟ ᱛᱮ ᱦᱩᱸ ᱟᱠᱚᱴᱷᱮᱱ ᱡᱤᱣᱮᱫ ᱠᱟᱛᱮ ᱛᱟᱦᱮᱱ ᱢᱟ ᱚᱱᱟ ᱤᱫᱤ ᱠᱟᱛᱮ ᱪᱮᱫ ᱠᱚᱨᱟᱣ ᱞᱮᱠᱷᱟᱱ ᱵᱷᱟᱜᱮᱭᱟ ᱜᱚᱝᱠᱮ ᱚᱱᱠᱟ ᱟᱵᱤᱱᱟᱜ ᱠᱳᱱᱳ
ᱵᱟᱝ ᱵᱟᱝ ᱟᱫᱚ ᱵᱟᱞᱤ